ᱦᱮᱞᱳ
ᱦᱩᱸᱢ ᱢᱮᱱᱫᱟᱹᱧ ᱡᱚᱦᱟᱨ ᱜᱮ
ᱦᱩᱢ ᱡᱚᱦᱟᱨ ᱜᱮ
ᱛᱚ ᱱᱟᱯᱟᱭ ᱵᱟᱲᱟ ᱜᱮ ᱥᱮ
ᱦᱮᱸ ᱱᱟᱯᱟᱭ ᱵᱟᱲᱟ ᱜᱮ
ᱛᱚ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ
ᱦᱚ ᱚᱲᱟᱜ ᱠᱚᱨᱮ ᱦᱚᱸ ᱱᱟᱯᱟᱭ ᱵᱟᱲᱟ ᱜᱮ ᱩ ᱟ ᱟᱵᱤᱱ ᱪᱤᱠᱟᱹ ᱦᱚ ᱵᱟᱝ ᱜᱮ ᱱᱟᱜᱟᱭ ᱵᱟᱦᱨᱮ ᱥᱮᱫ ᱜᱮᱞᱤᱧ ᱦᱮᱡ ᱟᱠᱟᱱᱟ
ᱵᱟᱦᱨᱮ ᱥᱮᱡ ᱟᱞᱤᱧ ᱟᱞᱤᱧ ᱫᱚ ᱛᱮᱢᱚᱱ ᱠᱤᱪᱷᱩ ᱫᱚ ᱪᱮᱫ ᱜᱮ ᱵᱟᱞᱤᱧ ᱪᱤᱠᱟᱹ ᱵᱟᱲᱟᱭ ᱫᱟ ᱱᱚᱜᱚᱭ ᱞᱤᱧ ᱫᱩᱲᱩᱵ ᱵᱟᱲᱟᱭ ᱠᱟᱱᱟ ᱨᱩᱢ ᱨᱮᱜᱮ ᱢᱮᱱᱟᱜ ᱞᱤᱧᱟ ᱛᱚ ᱟᱵᱮᱱ ᱫᱚ
ᱚ ᱫᱟᱜ ᱦᱚ ᱠᱟᱹᱡ ᱵᱟᱭᱨᱮ ᱥᱮᱫ ᱞᱤᱧ ᱦᱮᱡ ᱟᱠᱟᱱᱟ ᱦᱩᱸ ᱦᱩᱸ ᱫᱟᱜ ᱡᱟᱹᱲᱤ ᱠᱚ ᱟᱯᱮᱥᱮᱜ ᱪᱮᱫᱠᱟ
ᱟᱞᱮ ᱥᱮᱫ ᱫᱟᱜ ᱡᱟᱹᱲᱤ ᱫᱚ ᱵᱟᱜᱤ ᱩᱛᱟᱹᱨ ᱛᱤᱦᱤᱧ ᱫᱚ ᱫᱟᱜ ᱠᱮᱫ ᱜᱮᱭᱟ ᱦᱚᱞᱟ ᱦᱚᱸᱭ ᱫᱟᱜ ᱞᱮᱫᱟ ᱴᱤᱯᱤ ᱴᱤᱯᱤ ᱦᱮᱸ
ᱦᱮ
ᱱᱚᱣᱟ ᱦᱚᱛᱮᱜ ᱛᱮ ᱱᱚᱣᱟ ᱫᱟᱜ ᱛᱮ ᱟᱹᱰᱤ ᱨᱟᱹᱥᱠᱟᱹ ᱜᱮ ᱪᱮᱫᱟᱜ ᱥᱮ ᱚᱱᱮ ᱞᱟᱦᱟ ᱧᱚᱜᱮ ᱫᱟᱜ ᱞᱮᱫ ᱛᱚᱠᱷᱚᱱ ᱞᱮ ᱟᱯᱷᱚᱨ ᱞᱮᱫ ᱛᱮ ᱛᱚ ᱛᱟᱯᱚᱨᱮ ᱠᱷᱡ ᱟᱫᱚ ᱵᱟᱭ ᱫᱟᱜ ᱞᱮᱫᱟ ᱦᱟᱥᱟ ᱪᱟᱯᱟᱞ ᱞᱮᱱ ᱡᱟᱦᱟᱸ ᱦᱩᱲᱩ ᱠᱚ ᱱᱤᱭᱟᱹ ᱱᱚᱜᱚᱭ ᱛᱤᱦᱤᱧ ᱜᱟᱯᱟ ᱫᱟᱜ ᱠᱮᱫ ᱛᱮ ᱱᱚᱣᱟ ᱛᱮᱜᱮ ᱯᱷᱩᱴᱟᱹ ᱨᱟᱠᱟᱵᱚᱜᱼᱟ ᱦᱟᱸᱜ ᱪᱮᱫᱟᱜ ᱵᱟᱝ ᱟᱰᱤ ᱨᱟᱹᱥᱠᱟᱹ ᱭᱟ ᱛᱚ ᱦᱩ ᱛᱚ ᱟᱯᱮ ᱠᱚᱯᱮ ᱚᱯᱷᱚᱨ ᱵᱟᱲᱟ ᱠᱮᱫᱟ ᱥᱮ ᱵᱟ
ᱦᱮᱸ ᱯᱷᱚᱞ ᱵᱟᱲᱟ ᱦᱩᱭ ᱠᱟᱱᱟ ᱚᱱᱟ ᱟᱥᱟ ᱨᱮᱜᱮ ᱛᱤᱥ ᱡᱮᱭ ᱫᱟᱜᱟ ᱚᱱᱟ ᱟᱥᱟ ᱨᱮᱜᱮ ᱛᱟᱦᱮᱸ ᱦᱩᱭ ᱞᱮᱱ ᱛᱟᱦᱮᱸᱫ ᱚᱱᱟ ᱱᱤᱛᱚᱜ ᱫᱚ ᱡᱟᱜᱮ ᱫᱟᱜ ᱧᱟᱢ ᱠᱮᱫᱟᱭ ᱚᱱᱟᱜᱮ ᱯᱷᱩᱴᱟᱹ ᱨᱟᱠᱟᱵ ᱟ ᱦᱟᱸᱜ
ᱦᱚᱭ ᱛᱚ ᱟᱯᱮ ᱫᱚ ᱪᱮᱫ ᱞᱤᱧ ᱞᱟᱹᱭᱟ ᱡᱟᱦᱟ ᱪᱟᱥ ᱠᱟᱹᱢᱤ ᱫᱚ ᱚᱱᱟ ᱫᱚ ᱚᱱᱟ ᱪᱚᱴ ᱪᱟᱸᱫᱚ ᱡᱟᱦᱟ ᱫᱟᱜ ᱫᱟᱜ ᱡᱟᱹᱲᱤ ᱩᱯᱚᱨ ᱜᱮ ᱱᱤᱨᱵᱷᱚᱨ ᱯᱮ ᱛᱟᱸᱦᱮᱱᱟ᱾
ᱦᱮᱸ ᱚᱱᱟ ᱚᱱᱟ ᱪᱚᱴ ᱪᱟᱸᱫᱚ ᱫᱟᱜ ᱩᱯᱚᱨ ᱱᱤᱨᱵᱷᱚᱨ ᱨᱮᱜᱮ ᱢᱮᱱᱟᱜ ᱞᱮᱭᱟ ᱟᱞᱮ ᱫᱚ ᱦᱟᱸᱜ᱾ ᱥᱟᱭᱤᱴ ᱨᱮ ᱢᱮᱱᱟᱜ ᱨᱮᱦᱚᱸ ᱚᱱᱟ ᱫᱚ ᱦᱟᱸᱜ ᱴᱟᱭᱤᱢ ᱨᱮᱠᱚ ᱮᱢᱟ ᱞᱮᱭᱟ᱾
ᱵᱟᱝ ᱵᱟᱝ ᱠᱮᱱᱮᱞ᱾ ᱟᱫᱚ ᱠᱷᱟᱡ ᱫᱚ ᱥᱚᱢᱚᱭ ᱵᱟᱠᱷᱟᱡ ᱵᱟᱠᱚ ᱮᱢᱚᱜᱼᱟ ᱚᱱᱟ ᱫᱚ᱾
ᱟᱞᱮ ᱫᱚ ᱟᱞᱮ ᱦᱚᱸ ᱢᱮᱱᱟᱜ ᱛᱟᱞᱮ ᱜᱮᱭᱟ ᱱᱚᱛᱮ ᱱᱚᱜᱚᱭ ᱯᱩᱠᱷᱨᱤ ᱠᱚ ᱢᱮᱱᱟᱜ ᱟᱠᱟᱫ ᱛᱟᱞᱮᱭᱟ᱾ ᱥᱚᱨᱠᱟᱨᱟᱜ ᱜᱚᱲᱚ ᱥᱚᱯᱚᱫ ᱛᱮ᱾ ᱠᱟᱹᱴᱤᱡ ᱠᱟᱹᱴᱤᱡ ᱞᱟᱦᱟᱛᱮ ᱡᱟᱦᱟᱸ ᱯᱟᱹᱦᱤᱞ ᱯᱩᱠᱷᱨᱤ ᱛᱟᱦᱮᱸ ᱠᱟᱱᱟ ᱚᱱᱟ ᱠᱚᱜᱮ ᱞᱮ ᱞᱟᱹᱴᱩ ᱚᱪᱚ ᱟᱠᱟᱫᱟ᱾ ᱟᱨ ᱡᱟᱦᱟ ᱚᱱᱮ ᱵᱟᱧᱡᱟᱨ ᱡᱩᱢᱤ ᱠᱚ ᱛᱟᱦᱮᱸ ᱠᱟᱱ ᱛᱟᱞᱮᱭᱟ ᱡᱟᱦᱟᱸ ᱠᱚᱨᱮ ᱪᱟᱥ ᱦᱚᱸ ᱵᱟᱞᱮ ᱪᱟᱥ ᱵᱟᱲᱟ ᱮᱫ ᱠᱟᱱᱟ ᱛᱚ ᱚᱱᱟ ᱠᱚᱨᱮ ᱞᱮ ᱞᱟ ᱦᱚᱪᱚ ᱟᱠᱟᱫᱟ᱾
ᱦᱚᱸ
ᱛᱚ ᱟᱯᱮ ᱫᱚ ᱵᱤᱨ ᱫᱤᱥᱚᱢ ᱥᱮ ᱵᱤᱨ ᱵᱩᱨᱩ ᱫᱤᱥᱚᱢ ᱠᱟᱱᱟ ᱯᱮ ᱥᱮ ᱚᱱᱠᱟ ᱴᱟᱺᱰᱤ ᱫᱤᱥᱚᱢ
ᱵᱟᱝ ᱵᱟᱝ ᱟᱞᱮ ᱫᱚ ᱴᱟᱺᱰᱤ ᱫᱤᱥᱚᱢ ᱧᱚᱜ ᱜᱮᱭᱟ ᱠᱟᱹᱡ᱾
ᱳ ᱴᱟᱺᱰᱤ ᱜᱮᱭᱟ᱾
ᱦᱮᱸ ᱦᱮᱸ᱾
ᱚ ᱛᱟᱦᱚᱞᱮ ᱡᱟᱭ ᱟᱞᱮ ᱥᱮᱫ ᱫᱚ ᱱᱚᱜᱚᱭ ᱵᱩᱨᱩ ᱫᱤᱥᱚᱢ ᱜᱮ ᱟᱞᱮ ᱫᱚ ᱢᱮᱱ ᱜᱟᱱᱚᱜᱼᱟ ᱟᱞᱮ ᱫᱚ ᱵᱷᱟᱹᱜᱤ ᱜᱮ ᱜᱟᱡᱟᱲ ᱠᱚ ᱢᱮᱱᱟᱜ ᱟᱠᱟᱫᱟ ᱵᱩᱨᱩ ᱠᱚ ᱢᱮᱱᱟᱜ ᱟᱠᱟᱫᱟ ᱵᱩᱨᱩ ᱫᱚ ᱢᱤᱫᱴᱮᱡ ᱜᱮ ᱨᱮᱸᱦᱚ᱾ ᱛᱚ ᱵᱤᱨ ᱵᱮᱥᱤ ᱢᱮᱱᱟᱜ ᱟᱠᱟᱫᱟ ᱵᱤᱨ ᱫᱚᱢᱮ ᱢᱮᱱᱟᱜ ᱟᱠᱟᱫᱟ᱾
ᱟᱞᱮ ᱥᱮᱫ ᱱᱚᱝᱠᱟ ᱵᱤᱨ ᱠᱚ ᱟᱞᱮ ᱥᱮᱫ ᱫᱚ ᱱᱚᱝᱠᱟ ᱦᱮᱸ
ᱪᱮᱫ ᱞᱮᱠᱟᱢ ᱢᱮᱱᱮᱫᱟ ᱞᱟᱹᱭ ᱢᱮ᱾
ᱟᱞᱮ ᱥᱮᱫ ᱱᱚᱝᱠᱟ ᱵᱤᱨ ᱠᱚᱦᱚ ᱵᱟᱹᱱᱩᱜᱼᱟ ᱠᱷᱩᱵ ᱮᱠᱴᱟ ᱫᱚ ᱠᱟᱹᱡ ᱴᱟᱺᱰᱤ ᱧᱚᱜ ᱜᱮ ᱛᱟᱞᱮᱭᱟ ᱚᱱᱟ ᱫᱚ ᱡᱮ ᱵᱩᱨᱩ ᱠᱚ ᱡᱮ ᱢᱮᱱᱟᱜᱼᱟ ᱚᱱᱟ ᱦᱚᱸ ᱵᱟᱝ
ᱚ
ᱟᱞᱮ ᱥᱮᱱᱟᱜ ᱦᱟᱸᱥᱟ ᱠᱚᱫᱚ ᱠᱟᱹᱡ ᱵᱟᱹᱞᱤ ᱦᱟᱸᱥᱟ ᱛᱚ᱾
ᱚ᱾
ᱛᱚ ᱟᱯᱮ ᱥᱮᱫ ᱫᱚ ᱛᱟᱦᱚᱞᱮ ᱴᱟᱺᱰᱤ ᱧᱚᱜ ᱜᱮᱭᱟ ᱦᱮᱸ ᱩᱱᱟᱹᱜ ᱵᱤᱨ ᱠᱚᱫᱚ ᱵᱟᱹᱱᱩᱜ ᱟᱠᱟᱫᱟ᱾ ᱛᱚ ᱡᱟᱦᱟ ᱯᱮ ᱪᱟᱥ ᱵᱟᱲᱟᱭ ᱛᱟᱦᱮᱸᱱᱟ ᱛᱚ ᱚᱱᱟ᱾ ᱛᱚ ᱢᱟᱱᱮ ᱪᱟᱥ ᱠᱟᱹᱢᱤ ᱦᱤᱞᱳᱜ ᱫᱤᱱ ᱫᱚ
ᱦᱮᱸ᱾
ᱦᱟᱹᱛᱤ ᱠᱚᱫᱚ ᱵᱟᱠᱚ ᱦᱤᱡᱩᱜ ᱛᱟᱸᱦᱮᱱ ᱥᱮ ᱦᱟᱹᱛᱤ ᱠᱚ ᱥᱩᱠᱨᱤ ᱠᱚ ᱪᱟᱥ ᱠᱚ ᱵᱟᱠᱚ ᱵᱟᱹᱲᱤᱡ ᱛᱟᱯᱮ ᱛᱟᱸᱦᱮᱱᱟ?
ᱵᱟᱝ ᱵᱟᱝ ᱩᱱᱠᱩ ᱫᱚ ᱵᱟᱠᱚ ᱦᱤᱡᱩᱜᱼᱟ᱾
ᱟᱞᱮ ᱥᱮᱫ ᱫᱚᱠᱚ ᱦᱮᱡ ᱵᱟᱲᱟᱜ ᱛᱟᱸᱦᱮᱱ ᱜᱮᱭᱟ ᱦᱟᱹᱛᱤ ᱠᱚᱠᱚ ᱦᱤᱡᱩᱜ ᱛᱟᱸᱦᱮᱱᱟ ᱡᱟᱦᱟᱸ ᱠᱚᱞᱮ ᱪᱟᱥ ᱠᱟᱫ ᱛᱟᱦᱮᱸᱱᱟ ᱦᱩᱲᱩ ᱠᱚ ᱟᱠᱚ ᱟᱹᱰᱤ ᱠᱚ ᱞᱚᱥᱠᱟᱱ ᱛᱟᱞᱮ ᱛᱟᱸᱦᱮᱱᱟ ᱢᱟᱸᱰᱟ ᱤᱫᱤ ᱛᱟᱞᱮ ᱛᱟᱸᱦᱮᱱᱟ ᱠᱚ᱾ ᱟᱨ ᱱᱚᱛᱮ ᱵᱤᱨ ᱥᱩᱠᱨᱤ ᱠᱚ ᱠᱚ ᱦᱤᱡᱩᱜ ᱛᱟᱸᱦᱮᱱᱟ ᱩᱱᱠᱩ ᱦᱚᱸᱠᱚ ᱩᱴᱟᱹᱣ ᱵᱟᱲᱟᱭ ᱛᱟᱸᱦᱮᱱᱟ ᱠᱷᱮᱛ ᱠᱚᱨᱮ᱾
ᱟᱞᱮ ᱥᱮᱫ ᱫᱚ ᱩᱱᱠᱩ ᱠᱚᱫᱚ ᱵᱟᱹᱱᱩᱜ ᱠᱚᱣᱟ ᱟᱞᱮ ᱥᱮᱫ ᱫᱚ ᱢᱮᱱᱟᱜ ᱠᱚᱣᱟ ᱦᱮ ᱠᱩᱞᱟᱹᱭ, ᱛᱩᱭᱩ, ᱠᱷᱤᱠᱲᱤ, ᱳᱭ ᱪᱮᱢᱮᱧ ᱩᱱᱠᱩᱜᱮ᱾ ᱟᱞᱮ ᱫᱚ ᱦᱟᱹᱛᱤ ᱩᱱᱠᱩ ᱥᱩᱠᱨᱤ ᱠᱚᱫᱚ ᱵᱟᱹᱱᱩᱜ ᱠᱚᱣᱟ᱾ ᱵᱤᱨ ᱥᱩᱠᱨᱤ ᱠᱚᱫᱚ ᱟᱫᱚ ᱟᱥᱩᱞ ᱨᱮᱱ ᱫᱚᱠᱚ ᱫᱚᱦᱚ ᱟᱠᱟᱜ ᱠᱚᱣᱟ ᱚᱲᱟᱜ ᱨᱮ ᱴᱩᱠ ᱴᱟᱠ᱾
ᱚ ᱟᱞᱮ ᱫᱚ ᱡᱚᱫᱤᱭᱳ ᱜᱚᱲᱚ ᱥᱚᱯᱚᱦᱚᱫ ᱮᱢᱟᱞᱮ ᱨᱮᱦᱚᱸ ᱥᱚᱨᱠᱟᱨ ᱡᱮ ᱱᱚᱜᱼᱚᱭ ᱡᱟᱦᱟᱸ ᱛᱤᱱᱟᱹᱜ ᱦᱟᱹᱛᱤ ᱠᱚᱠᱚ ᱥᱩᱠᱨᱤ ᱠᱚᱠᱚ ᱢᱟᱰᱟᱣ ᱟᱠᱟᱫ ᱛᱟᱞᱮᱭᱟ ᱩᱴᱟᱹᱣ ᱟᱠᱟᱫ ᱛᱟᱞᱮᱭᱟ ᱛᱚ ᱥᱚᱨᱠᱟᱨ ᱱᱟᱥᱮᱱᱟᱜ ᱜᱚᱲᱚ ᱫᱚᱭ ᱮᱢᱟᱣ ᱞᱮᱜᱮ ᱛᱟᱦᱮᱸᱱᱟ
ᱦᱚᱸ
ᱛᱚ ᱚᱱᱟᱛᱮ ᱨᱟᱹᱥᱠᱟᱹ ᱦᱚᱸᱞᱮ ᱵᱩᱡ ᱛᱟᱦᱮᱱ ᱜᱮᱭᱟ᱾ ᱡᱩᱫᱤᱭᱳ ᱡᱚᱠᱷᱚᱱ ᱦᱟᱹᱛᱤ ᱞᱟᱜᱟ ᱡᱚᱠᱷᱟᱡ ᱡᱟᱦᱟᱸᱭ ᱠᱚ ᱡᱩᱫᱤ ᱵᱟᱠᱚ ᱵᱚᱸᱜᱟ ᱛᱟᱞᱟᱜ ᱠᱷᱟᱱ ᱫᱚ ᱛᱟᱦᱚᱞᱮ ᱨᱟᱹᱥᱠᱟᱹ ᱫᱚ ᱨᱟᱹᱥᱠᱟᱹ ᱧᱚᱜ ᱜᱮᱭᱟ ᱪᱮᱫᱟᱜ ᱥᱮ ᱥᱚᱨᱠᱟᱨ ᱜᱚᱲᱚᱭ ᱮᱢᱟᱞᱮ ᱛᱟᱦᱮᱱ ᱜᱮᱭᱟ᱾
ᱚᱱᱟ ᱢᱟ ᱨᱟᱹᱥᱠᱟᱹ ᱨᱮᱱᱟᱜ ᱠᱟᱛᱷᱟ ᱠᱟᱱ ᱜᱮᱭᱟ ᱡᱮᱦᱮᱛᱩ ᱥᱚᱨᱠᱟᱨ ᱫᱚ ᱜᱚᱲᱚ ᱮᱢᱚᱜ ᱠᱟᱱᱟᱭ ᱜᱚᱲᱚ ᱥᱚᱯᱚᱦᱚᱫ
ᱦᱚᱸᱻ
ᱡᱟᱦᱟᱸ ᱫᱚ ᱟᱢ ᱠᱚᱥᱴᱚ ᱠᱟᱛᱮᱢ ᱟᱨᱡᱟᱣ ᱞᱮᱫ ᱛᱟᱦᱮᱸ ᱫᱚ ᱚᱱᱟ ᱨᱮᱱᱟᱜ ᱠᱟᱹᱡ ᱫᱚ ᱮᱢᱟᱢ ᱜᱮᱭᱟᱭ
ᱦᱚᱸ ᱛᱚ ᱟᱯᱮ ᱫᱚ ᱦᱳᱲᱳ ᱵᱟᱵᱚᱛ ᱛᱮ ᱟᱨ ᱦᱚᱸ ᱪᱮᱫ ᱠᱚᱯᱮ ᱪᱟᱥ ᱠᱟᱱᱟ
ᱟ ᱟᱹᱰᱤ ᱠᱤᱪᱷᱩ ᱢᱮᱱᱟᱜᱼᱟ ᱪᱟᱥ ᱛᱮᱱᱟᱜᱼᱟ ᱫᱚ ᱜᱩᱦᱩᱢ ᱢᱮᱱᱟᱜᱼᱟ ᱟᱹᱞᱩ ᱢᱮᱱᱟᱜᱼᱟ᱾ ᱢᱟᱱᱮ ᱟᱹᱰᱤ ᱠᱤᱪᱷᱩ ᱢᱮᱱᱟᱜᱼᱟ ᱟᱫᱨᱟᱥ ᱢᱟᱱᱮ ᱡᱷᱚᱛᱚ ᱠᱤᱪᱷᱩ ᱡᱷᱚᱛᱚᱜᱮᱢ ᱪᱟᱥ ᱫᱟᱲᱮᱭᱟᱜᱼᱟ᱾ ᱡᱟᱦᱟᱸ ᱟᱢᱟᱜ ᱤᱪᱪᱷᱟᱹ ᱡᱷᱚᱛᱚ ᱜᱮ ᱦᱳᱭᱳᱜᱼᱟ ᱱᱚᱛᱮ ᱫᱚ
ᱦᱚᱸ ᱛᱚ ᱡᱟᱦᱟᱸ ᱠᱚ ᱚᱱᱮᱯᱮ ᱪᱟᱥ ᱛᱟᱦᱮᱱᱟ ᱡᱚᱛᱚ ᱜᱮ ᱚᱲᱟᱜ ᱞᱮ ᱞᱟᱹᱜᱤᱫ ᱥᱮ ᱡᱟᱨᱟᱜ ᱠᱟᱹᱣᱰᱤ ᱟᱨᱡᱟᱨ ᱞᱟᱹᱜᱤᱫ ᱵᱟᱡᱟᱨ ᱠᱚᱦᱚᱸ ᱯᱮ ᱟᱠᱷᱨᱤᱧ ᱞᱟᱹᱜᱤᱫ ᱯᱮ ᱤᱫᱤ ᱛᱟᱦᱮᱫᱟ᱾
ᱦᱮᱸ ᱠᱟᱹᱣᱰᱤ ᱟᱡᱟᱨ ᱞᱟᱹᱜᱤᱫ ᱦᱚᱸ ᱵᱟᱡᱟᱨ ᱟᱠᱷᱨᱤᱧ ᱤᱫᱤ ᱦᱳᱭᱳᱜᱼᱟ᱾
ᱚᱸᱻ
ᱚᱱᱟ ᱚᱲᱟᱜ ᱞᱟᱹᱜᱤᱫ ᱫᱚ ᱦᱳᱭᱳᱜ ᱠᱟᱱ ᱜᱮᱭᱟ ᱛᱚ ᱟᱫᱚ ᱠᱟᱭᱰᱤ ᱟᱪᱟᱨ ᱞᱟᱹᱜᱤᱫ ᱦᱚᱸ ᱚᱱᱠᱟ ᱢᱚᱛᱚᱜ ᱜᱮ ᱟᱨᱠᱤ ᱡᱟᱦᱟᱭᱟᱜ ᱡᱩᱫᱤ ᱦᱟᱥᱟ ᱡᱟᱭᱜᱟ ᱠᱟᱹᱡ ᱟᱭᱢᱟ ᱧᱚᱜ ᱛᱟᱭᱟ ᱧᱚᱜ ᱛᱟᱭᱟ ᱩᱱᱤ ᱫᱚ ᱟᱹᱰᱤ ᱛᱟᱱ ᱢᱟᱱᱮ ᱠᱟᱹᱣᱰᱤ ᱞᱟᱹᱜᱤᱫ ᱢᱟᱱᱮ ᱠᱟᱹᱣᱰᱤ ᱞᱟᱹᱜᱤᱫ ᱦᱩᱭᱩᱜ ᱛᱟᱭᱟ ᱟᱨ ᱚᱲᱟᱜ ᱞᱟᱹᱜᱤᱫ ᱦᱚᱸ ᱟᱨ ᱡᱟᱦᱟᱸᱭᱟᱜ ᱡᱩᱫᱤ ᱩᱱᱟᱹᱜ ᱟᱭᱢᱟ ᱧᱚᱜ ᱡᱟᱭᱜᱟ ᱵᱟᱹᱱᱩᱜ ᱛᱟᱭᱟ ᱩᱱᱤ ᱫᱚ ᱚᱲᱟᱜ ᱞᱟᱹᱜᱤᱫ ᱜᱮ᱾
ᱚᱸᱻ
ᱦᱸ
ᱦᱸ ᱵᱷᱟᱹᱜᱤ ᱜᱮᱭᱟ᱾ ᱛᱚ ᱟᱵᱮᱱ ᱫᱚ ᱪᱮᱫ ᱵᱮᱱ ᱪᱮᱠᱟᱭ ᱛᱟᱦᱮᱸᱦᱱᱟ ᱛᱚ ᱥᱮᱪᱮᱫᱚᱜ ᱞᱟᱹᱜᱤᱫ ᱯᱟᱲᱦᱟᱣ ᱛᱤᱱᱟᱹᱜ ᱴᱟᱜ ᱵᱤᱱ ᱯᱟᱲᱦᱟᱣ ᱟᱠᱟᱫᱟ᱾
ᱯᱟᱲᱦᱟᱣ ᱫᱚ ᱦᱩᱭ ᱠᱟᱱᱟ ᱵᱟᱨᱚ
ᱦ ᱦ ᱩᱸ ᱟᱞᱤᱧ ᱱᱚᱜᱚᱣ ᱜᱮᱡᱩᱮᱥᱮᱱ
ᱦᱸ
ᱦᱸ ᱟᱨ ᱛᱦᱤᱧ ᱪᱮᱫᱠᱟ ᱦᱩᱞ ᱦᱩᱞ ᱦᱩᱞᱜᱟᱹᱨᱭ ᱫᱤᱱ ᱦᱩᱞ ᱪᱮᱫ ᱞᱮᱠᱟ ᱯᱮ ᱢᱟᱱᱟᱣ ᱠᱮᱫᱟ?
ᱦᱚᱸ ᱱᱟᱯᱟᱭ ᱛᱮᱜᱮ ᱢᱟᱱᱟᱣ ᱦᱩᱭᱱᱟ ᱟᱫᱚ ᱠᱟᱹᱡ ᱫᱟᱜ ᱡᱟᱹᱲᱤ ᱜᱮ ᱟᱹᱰᱤ ᱚᱴᱟᱭᱤᱢ ᱨᱮ ᱦᱮᱡ ᱜᱚᱫᱱᱟ ᱛᱚ ᱟᱫᱚ ᱯᱩᱡᱟᱹ ᱯᱟᱥᱟ ᱫᱚ ᱦᱳᱭ ᱜᱚᱫᱱᱟ ᱡᱟᱦᱟᱸ ᱟᱨᱠᱤ ᱪᱷᱳᱴᱳ ᱠᱷᱟᱴᱚ ᱯᱳᱜᱜᱨᱟᱢ ᱠᱚᱞᱮ ᱮᱨᱮᱧᱡᱽᱢᱮᱱᱴ ᱠᱟᱛᱮᱫ ᱞᱮ ᱫᱚᱦᱚ ᱞᱮᱫ ᱛᱟᱦᱮᱸᱟ ᱚᱱᱟ ᱠᱚᱫᱚ ᱵᱟᱝ ᱦᱳᱭ ᱞᱮᱱᱟ᱾
ᱦᱩᱸ
ᱡᱟᱦᱟᱸ ᱢᱟᱹᱭ ᱵᱟᱹᱵᱩ ᱛᱟᱠᱚ ᱞᱟᱹᱜᱤᱫ ᱫᱚᱦᱚ ᱦᱩᱭ ᱞᱮᱱ ᱛᱟᱦᱮᱸᱱᱟ ᱡᱟᱦᱟᱸ ᱵᱨᱤᱛᱛᱤ ᱪᱷᱚᱲᱟ ᱮᱱᱮᱡ ᱥᱮᱨᱮᱧ ᱠᱚ ᱚᱱᱟ ᱠᱚᱫᱚ ᱵᱟᱝ ᱦᱩᱭᱞᱮᱱ ᱛᱟᱞᱮᱭᱟ ᱟᱨ ᱟᱯᱮᱥᱮᱫ ᱪᱮᱫ ᱞᱮᱠᱟ ᱦᱳᱭᱱᱟ?
ᱟᱞᱮ ᱥᱮᱫ ᱫᱚ ᱵᱷᱟᱜᱮ ᱜᱮ ᱞᱮ ᱢᱟᱱᱟᱣ ᱠᱮᱫᱟ ᱛᱮᱦᱮᱧ ᱥᱮᱛᱟᱜ ᱵᱷᱳᱨ ᱠᱷᱚᱡ ᱞᱮ ᱢᱟᱱᱟᱣ ᱤᱫᱤᱭᱟᱫᱟ ᱡᱮᱞᱮᱠᱟ ᱟᱞᱮ ᱡᱩᱣᱟᱹᱱ ᱠᱚᱲᱟ ᱠᱩᱲᱤ ᱠᱚ ᱠᱚ ᱠᱚᱣᱟᱫ ᱞᱮ ᱛᱟᱦᱮᱫᱟ ᱡᱮ
ᱢᱩᱨᱛᱤ ᱥᱟᱯᱷᱟ ᱟᱨ ᱚᱱᱟ ᱴᱟᱺᱰᱤ ᱠᱚ ᱯᱩᱨᱤᱥᱠᱟᱨ ᱠᱩᱲᱤ ᱜᱤᱫᱽᱨᱟᱹ ᱫᱚ ᱢᱩᱨᱛᱤ ᱠᱚᱠᱚ ᱥᱟᱯᱷ ᱯᱟ ᱵᱟᱲᱟ ᱠᱮᱫ ᱠᱚᱣᱟ᱾ ᱛᱚ ᱟᱞᱮ ᱢᱩᱨᱛᱤ ᱠᱚ ᱟᱨ ᱡᱟᱦᱟᱭ ᱦᱩᱞᱜᱟᱹᱨᱭᱟᱹ ᱯᱷᱳᱴᱳ ᱠᱚᱠᱚ ᱛᱟᱦᱮᱸ ᱠᱟᱱᱟ ᱩᱱᱠᱩ ᱠᱚ ᱥᱟᱯᱟ ᱠᱮᱫ ᱠᱚᱣᱟ᱾ ᱚ ᱪᱮᱭᱟᱨ ᱠᱚᱠᱚ ᱥᱟᱯᱷᱟ ᱠᱮᱫᱟ᱾ ᱟᱨ ᱟᱞᱮ ᱫᱚ ᱚᱱᱟ ᱥᱩᱨ ᱨᱮ ᱡᱟᱦᱟᱸ ᱜᱟᱡᱟᱲ ᱠᱚ ᱛᱟᱦᱮᱸ ᱠᱟᱱᱟ ᱴᱟᱺᱰᱤ ᱠᱚ ᱚᱱᱟ ᱯᱟᱥᱮ ᱨᱮ ᱜᱟᱡᱟᱲ ᱞᱮᱱᱟ ᱚᱱᱟ ᱠᱚᱞᱮ ᱥᱟᱯᱷᱟ ᱠᱮᱫᱟ ᱟᱨ ᱵᱟᱫ ᱵᱟᱹᱠᱤ ᱠᱚᱲᱟ ᱠᱚᱫᱚ ᱤᱭᱟᱹ ᱠᱚ ᱪᱟᱞᱟᱣ ᱞᱮᱱᱟ ᱵᱤᱨ ᱠᱚ ᱪᱟᱞᱟᱣ ᱞᱮᱱᱟ
ᱦᱮᱸ
ᱥᱟᱨᱡᱚᱢ ᱰᱟᱨ ᱠᱚ ᱟᱜᱩ ᱠᱮᱫᱟ ᱚᱱᱠᱟ ᱠᱟᱛᱮ ᱜᱮᱞᱟ ᱯᱟᱨᱚᱢ ᱠᱮᱫᱟ
ᱟᱨ ᱟᱥ ᱫᱚ ᱱᱟᱯᱟᱭ ᱛᱮᱜᱮ ᱦᱩᱭ ᱠᱟᱱᱟ ᱟᱯᱮ ᱥᱮᱫ ᱫᱚ ᱦᱮᱸ ᱛᱚ ᱵᱟᱦᱟ ᱢᱟᱜ ᱢᱚᱬᱮ ᱠᱚ ᱟᱯᱮ ᱥᱮᱫ ᱪᱮᱫᱞᱮᱠᱟ ᱦᱩᱭᱩᱜ ᱜᱮᱭᱟ
ᱦᱩᱭᱩᱜ ᱛᱟᱦᱮᱱ ᱜᱮᱭᱟ ᱢᱟᱜ ᱢᱚᱲᱮ ᱠᱚ ᱥᱟᱱᱟᱢᱟᱜ ᱜᱮ ᱵᱷᱟᱜᱤ ᱜᱮ ᱦᱩᱭᱩᱜ ᱛᱟᱦᱮᱱᱟ
ᱦᱮᱸ ᱵᱷᱟᱜᱮ ᱜᱮ ᱟᱨ ᱮ ᱵᱩᱨᱩ ᱧᱮᱞ ᱫᱚᱵᱤᱱ ᱪᱟᱞᱟᱜ ᱠᱟᱱᱟ ᱛᱚ ᱱᱤᱭᱟᱹ ᱫᱦᱟᱣ
ᱵᱟᱧ ᱵᱩᱡ ᱫᱟᱲᱮᱭᱟᱫᱟ
ᱵᱩᱨᱩᱩᱜ ᱧᱮᱞ
ᱵᱩᱨᱩ ᱧᱮᱞ ᱵᱚᱞᱛᱮ
ᱵᱩᱨᱩ ᱢᱟᱱᱮ ᱦᱚᱸ ᱦᱤᱡᱩᱜ ᱠᱟᱱ ᱥᱚᱱᱤᱵᱟᱨ ᱵᱩᱨᱩ ᱠᱟᱱᱟᱭ ᱵᱩᱨᱩ
ᱦᱤᱡᱩᱜ ᱠᱟᱱ ᱥᱚᱱᱤᱵᱟᱨ ᱵᱩᱨᱩ
ᱦᱚᱸ ᱵᱩᱨᱩ ᱨᱮᱱᱟᱜ ᱯᱩᱡᱟᱹ ᱦᱩᱭᱩᱜ ᱜᱮᱛᱚ
ᱠᱚ ᱟᱞᱮ ᱥᱮᱫ ᱫᱚ ᱚᱱᱠᱟ ᱫᱚ ᱵᱟᱝ ᱦᱩᱭᱩᱜᱼᱟ ᱚᱠᱟ ᱵᱩᱨᱩ
ᱱᱚᱣᱟ ᱠᱟᱱᱟᱭ ᱵᱮᱞᱯᱟᱦᱟᱲᱤ ᱚᱱᱟ ᱡᱷᱟᱲᱜᱨᱟᱢ ᱪᱟᱹᱠᱩᱞᱤᱭᱟᱹ ᱡᱟᱦᱟᱸ ᱵᱚᱰᱟᱨ ᱯᱟᱲᱟᱜ ᱠᱟᱱ ᱫᱚ ᱚᱸᱰᱮ
ᱚᱼᱦᱚ ᱚᱠᱛᱮ ᱫᱚ ᱟᱞᱮ ᱵᱟᱞᱮ ᱪᱟᱞᱟᱣ ᱵᱟᱲᱟᱜ ᱛᱟᱦᱮᱱᱟ ᱩᱱ ᱱᱚᱛᱮ ᱜᱮ ᱡᱟ ᱦᱩᱭᱩᱜ ᱛᱟᱦᱮ ᱡᱟᱦᱟᱸ ᱚᱱᱟ ᱠᱚᱞᱮ ᱧᱮᱞ ᱵᱟᱲᱟᱭ ᱛᱟᱦᱮᱱ ᱜᱮᱭᱟ
ᱦᱚᱸ ᱯᱟᱴᱟᱵᱤᱸᱫᱷᱟᱹ ᱚᱱᱟ ᱵᱤᱱ ᱟᱸᱡᱚᱢ ᱠᱚᱜᱼᱟ ᱛᱚ ᱯᱟᱴᱟᱵᱤᱸᱫᱷᱟᱹ
ᱦᱮᱸ ᱯᱟᱴᱟᱵᱤᱱᱫᱷᱟ. ᱟᱸᱡᱚᱢ ᱦᱩᱭ
ᱦᱸ ᱦᱮᱡ ᱵᱟᱲᱟ ᱟᱠᱟᱱᱫᱟ ᱵᱤᱱ ᱪᱮ
ᱧᱮᱞ ᱫᱚ ᱵᱟᱹᱞᱤᱧ ᱪᱞᱟᱣ ᱟᱠᱟᱱᱟ ᱜᱟᱡᱮ ᱦᱚᱲ ᱯᱟᱱᱛᱮ ᱫᱚᱠᱚ ᱯᱟᱱᱛᱮ ᱞᱮᱫ ᱞᱤᱧ ᱜᱮᱭᱟ ᱪᱚ ᱧᱮᱞ ᱫᱟᱬᱟ ᱵᱟᱲᱟ ᱟᱜᱩ ᱭᱟᱵᱚᱱ ᱪᱟᱞᱟᱣ ᱦᱚᱸ ᱵᱟᱝ ᱦᱩᱭ ᱟᱠᱟᱱᱟ ᱟᱵᱮᱱ ᱫᱚᱵᱮᱱ ᱪᱟᱞᱟᱣ ᱟᱠᱟᱱ ᱜᱮᱭᱟ
ᱦᱮᱸ ᱟᱫᱚ ᱪᱟᱞᱟᱣ ᱦᱩᱭ ᱟᱠᱟᱱᱟ ᱟᱫᱚ ᱥᱩᱨ ᱧᱚᱜ ᱡᱟᱭᱜᱟ ᱜᱮᱛᱚ
ᱪᱮᱫ ᱠᱚᱯᱮ ᱪᱮᱫ ᱞᱮᱠᱟ ᱯᱮ ᱨᱟᱹᱥᱠᱟᱹᱭ ᱛᱟᱦᱮᱱᱟ ᱱᱟᱥᱮᱱᱟᱜ ᱞᱟᱹᱭ ᱵᱟᱲᱟᱭ ᱢᱮ
ᱦᱚᱸ ᱨᱟᱹᱥᱠᱟᱹ ᱫᱚ ᱟᱹᱰᱤ ᱡᱟᱠ ᱜᱮ ᱦᱩᱭᱩᱜᱼᱟ ᱟᱫᱚ ᱡᱮ ᱡᱷᱟᱨ ᱴᱟᱢᱟᱠ ᱛᱩᱢᱫᱟᱜ ᱤᱫᱤ ᱠᱟᱛᱮᱜ ᱞᱮ ᱪᱟᱞᱟᱜᱼᱟ ᱛᱚ ᱢᱟᱱᱮ ᱯᱟᱲᱟᱣ ᱯᱩᱞᱥᱤ ᱟᱛᱳ ᱠᱷᱚᱱᱟᱜ ᱢᱟᱱᱮ ᱤᱫᱤ ᱠᱟᱛᱮᱜ ᱪᱟᱞᱟᱣ ᱠᱟᱛᱮ ᱨᱟᱹᱥᱠᱟᱹ ᱚᱸᱰᱮ ᱫᱚ
ᱢᱤᱫ ᱧᱤᱫᱟᱹ ᱯᱮ ᱮᱱᱮᱡ ᱛᱟᱦᱮᱱᱟ ᱥᱮ
ᱦᱮᱸ ᱢᱤᱫ ᱧᱤᱫᱟᱹ ᱢᱤᱫ ᱧᱤᱫᱟᱹ ᱜᱮ ᱢᱟᱱᱮ ᱯᱮᱫᱤᱱ ᱦᱩᱭᱩᱜᱼᱟ ᱛᱚ ᱡᱟᱦᱟᱸᱭᱟᱜ ᱯᱩᱡᱟᱹ ᱠᱚ ᱢᱟᱱᱮ ᱢᱟᱱᱥᱤᱠ ᱠᱚ ᱮᱢ ᱛᱟᱦᱮᱱᱟ ᱚᱸᱰᱮ ᱟᱨᱠᱤ ᱛᱷᱟᱱ ᱵᱟᱥᱟ ᱪᱤᱠ ᱠᱚᱠᱚ ᱮᱢᱟ ᱯᱩᱡᱟᱹ ᱠᱚᱠᱚ ᱮᱢᱟ ᱟᱹᱰᱤ ᱟᱭᱢᱟ ᱦᱚᱲ ᱜᱮ ᱟᱨ ᱱᱟᱢᱟᱞ ᱥᱮᱫ ᱠᱷᱚᱱᱟᱜ ᱦᱚᱲᱠᱚ ᱦᱤᱡᱩᱜᱼᱟ ᱛᱚ ᱵᱮᱥᱤ ᱵᱷᱟᱜᱽ ᱵᱟᱥ ᱠᱚᱛᱮ ᱴᱩᱨᱤᱥᱴ ᱵᱟᱥᱛᱮ ᱟᱹᱰᱤ ᱩᱥᱛᱟᱹᱨ ᱢᱟᱱᱮ ᱡᱮᱢᱚᱱ ᱪᱤᱞᱤᱭᱟᱜ ᱚᱱᱟ ᱡᱟᱭᱜᱟ ᱨᱮ ᱵᱟᱥ ᱠᱚᱦᱚᱸ ᱵᱟᱝ ᱥᱟᱦᱚᱵᱼᱟ ᱚᱱᱠᱟ ᱢᱟᱱᱮ ᱵᱟᱥ ᱵᱚᱞᱚᱱᱟ ᱚᱸᱰᱮ
ᱚ ᱵᱷᱟᱜᱮ ᱟᱹᱰᱤ ᱨᱟᱹᱥᱠᱟᱹ ᱜᱮᱛᱟᱞᱟ ᱥᱮ
ᱦᱮᱸ ᱨᱟ. ᱥᱠᱟ. ᱜᱮ
ᱦᱮᱸ
ᱥᱳᱥᱟᱞ ᱢᱤᱰᱤᱭᱟ ᱠᱚᱨᱮ ᱫᱚᱵᱤᱱ ᱧᱮᱞ ᱵᱟᱲᱟ ᱟᱠᱟᱫ ᱜᱮᱭᱟ ᱛᱚ ᱪᱮᱫᱠᱟ ᱦᱚᱲ ᱠᱚ
ᱴᱷᱤᱠ ᱥᱳᱥᱟᱞ ᱢᱤᱰᱤᱭᱟ ᱠᱚᱨᱮᱧ ᱧᱮᱞ ᱵᱟᱲᱟ ᱟᱠᱟᱫ ᱜᱮᱭᱟ ᱟᱹᱰᱤ ᱨᱟᱹᱥᱠᱟᱹ ᱯᱟᱨᱛᱮ ᱯᱚᱨᱚᱵᱽ ᱯᱟᱞᱞᱤ ᱠᱚ ᱪᱮᱫ ᱞᱮᱠᱟ ᱯᱮ ᱢᱟᱱᱟᱣ ᱛᱟᱦᱮᱸᱱᱟ
ᱯᱚᱨᱚᱵ ᱦᱮᱸ ᱢᱟᱱᱟᱣ ᱜᱮ ᱦᱩᱭᱩᱜ ᱚᱱᱟ ᱦᱚ
ᱱᱚᱜᱼᱚᱭ ᱥᱩᱨᱫᱤᱱ ᱟᱵᱟᱵᱩᱛᱤ ᱛᱟᱜ ᱱᱟ ᱪᱮᱫ ᱞᱮᱠᱟ
ᱚᱱᱟ ᱢᱟᱱᱟᱣ ᱦᱩᱭᱱᱟ ᱚᱱᱟ ᱯᱚᱨᱚᱵᱽ ᱟᱞᱮ ᱥᱩᱨ ᱨᱮ ᱢᱤᱫᱴᱟᱝ ᱯᱚᱨᱚᱵᱽ ᱚᱱᱟ ᱠᱟᱱᱴᱷᱟᱲ ᱯᱚᱨᱚᱵ ᱢᱤᱫᱴᱟᱝ ᱢᱮᱱᱟᱜᱼᱟ ᱵᱟᱹᱲᱮ ᱯᱟᱛᱟ ᱟᱸᱡᱚᱢ ᱟᱠᱟᱫ ᱜᱮᱭᱟ ᱫᱚ
ᱵᱟ ᱚᱱᱠᱟ ᱫᱚ ᱟᱞᱮ ᱫᱚ ᱵᱟᱞᱮ ᱢᱟᱱᱟᱣ ᱛᱟᱦᱮᱸᱱᱟ ᱟᱢᱵᱟᱵᱚᱛᱤ ᱯᱮ ᱢᱟᱱᱟᱣ ᱛᱟᱦᱮᱸᱱᱟ ᱛᱚ
ᱦᱮᱸ ᱟᱢᱟᱵᱚᱛᱤ ᱢᱟᱱᱮ ᱚᱱᱟ ᱫᱚ ᱢᱤᱫᱴᱟᱝ ᱚᱱᱟᱮ ᱟᱢᱵᱟᱵᱟᱚᱛᱤ ᱫᱚ ᱢᱟᱱᱟᱣ ᱦᱩᱭ ᱟᱠᱟᱱᱟ ᱚᱱᱟ ᱢᱤᱫᱴᱟᱝ ᱧᱩᱛᱩᱢ ᱯᱟᱛᱟᱣ ᱨᱮᱱᱟᱜ ᱟᱨᱠᱤ ᱡᱟᱦᱟ ᱚᱱᱟ ᱢᱤᱫᱴᱟᱝ ᱯᱟᱛᱟ ᱠᱟᱱᱟ ᱟᱨᱠᱤ ᱵᱟᱹᱲᱮ ᱯᱟᱛᱟ ᱥᱳᱥᱟᱞ ᱢᱤᱰᱤᱭᱟ ᱠᱚᱨᱮ ᱵᱟᱵᱤᱱ ᱧᱮᱞ ᱵᱟᱲᱟ ᱟᱠᱟᱫᱟ
ᱩᱱᱟᱹᱜ ᱫᱚ ᱵᱚᱞᱮᱧ ᱞᱚᱠᱠᱷᱚ ᱟᱠᱟ ᱨᱮᱦᱚᱸ
ᱚᱸᱰᱮ ᱦᱚᱸ ᱚᱱᱠᱟᱜ ᱜᱮ ᱢᱟᱱᱮ ᱢᱤᱫ ᱜᱷᱟᱟᱹᱲᱤᱡ ᱦᱩᱭᱩᱜ ᱛᱟᱨᱟᱥᱤᱧ ᱵᱮᱲᱟ ᱳᱭ ᱫᱩ ᱛᱤᱱ ᱪᱟᱨ ᱜᱷᱚᱱᱴᱟ ᱟᱨᱠᱤ ᱦᱩᱭᱩᱜᱼᱟ ᱚᱸᱰᱮ ᱦᱚᱸ ᱚᱱᱠᱟ ᱜᱮᱠᱚ ᱦᱚᱲᱚᱜᱼᱟ ᱟᱨᱠᱤ
ᱵᱷᱟᱹᱜᱮ ᱜᱮᱭᱟ ᱟᱞᱮ ᱦᱚᱸ ᱚᱱᱮ ᱟᱢᱵᱟᱵᱚᱛᱤ ᱞᱮ ᱢᱟᱱᱟᱣ ᱵᱟᱲᱟ ᱠᱮᱫᱟ ᱡᱚ ᱵᱤᱞᱤ ᱠᱚᱞᱮ ᱡᱚᱢ ᱵᱟᱲᱟ ᱠᱮᱫᱟ ᱟᱭᱟ ᱟᱨ ᱨ ᱚᱲ ᱟᱨ ᱯ ᱯᱤᱴᱷᱟᱹ ᱠᱮᱫᱟᱞᱮ ᱚᱱᱠᱟ ᱦᱟᱞᱠᱟ ᱵᱚᱸᱜᱟ ᱵᱩᱨᱩ ᱠᱟᱛᱮ ᱜᱮᱞᱮ ᱯᱟᱨᱚᱢ ᱠᱮᱫᱟ
ᱦᱮᱸ
ᱡᱚ ᱵᱤᱞᱤ ᱪᱮᱫᱞᱮᱠᱟ ᱚᱱᱟᱮ ᱡᱟᱦᱟᱸᱧ ᱢᱮᱱᱫᱟ ᱩᱞ ᱵᱤᱞᱮ ᱠᱟᱱᱴᱟᱲ ᱵᱮᱞᱮ ᱟᱨᱚ ᱟᱛᱳ ᱫᱤᱥᱚᱢ ᱨᱮ ᱡᱟᱦᱟᱸ ᱧᱟᱢᱚᱜ ᱠᱟᱱᱟ ᱠᱩᱫ ᱠᱷᱤᱡᱩᱨ ᱛᱟᱞᱮ ᱚᱱᱟ ᱠᱚ ᱡᱚᱢ ᱠᱟᱛᱮ ᱜᱮᱞᱮ ᱯᱟᱨᱚᱢ ᱠᱟᱫᱟ
ᱚ
ᱵᱷᱟᱹᱜᱤ ᱜᱮ ᱛᱟᱦᱚᱞᱮ ᱜᱚᱢᱠᱮ ᱦᱮᱸ
ᱦᱮᱸ ᱦᱮᱸ ᱦᱮᱸ ᱦᱮᱸ ᱱᱚᱝᱠᱟ ᱜᱮ ᱢᱟ ᱦᱮᱸ ᱥᱟᱹᱜᱩᱱ ᱧᱤᱫᱟᱹ ᱛᱟᱦᱚᱞᱮ